ᱦᱮᱞᱳ
ᱦᱮᱸ ᱟᱸᱡᱚᱢᱚᱜ ᱠᱟᱱᱟ
ᱦᱮᱸ ᱟᱱᱡᱚᱢ ᱠᱟᱱᱟ᱾
ᱡᱚᱦᱟᱨ ᱜᱮ᱾
ᱡᱚᱦᱟᱨ ᱜᱤ
ᱦᱮᱸ ᱜᱮᱭᱟᱱᱟᱯᱮ ᱦᱮᱸ ᱢᱚᱡᱽ ᱜᱮ ᱟᱞᱮ ᱫᱚ ᱡᱚᱛᱚ ᱦᱚᱲ ᱜᱮ ᱚᱲᱟᱜ ᱨᱮ ᱡᱚᱛᱚ ᱦᱚᱲ ᱜᱮ ᱢᱚᱸᱡᱽ ᱜᱮ ᱢᱮᱱᱟᱜ ᱞᱮᱭᱟ ᱟᱯᱮᱜᱮ
ᱟᱞᱮ ᱦᱚᱸ ᱢᱚᱡᱽ ᱜᱮ ᱱᱤᱛᱚᱜ ᱫᱚ ᱟᱯᱮ ᱥᱮᱫ ᱫᱚ ᱫᱟᱜ ᱫᱟᱭ ᱥᱮ ᱵᱟᱭ ᱫᱟᱜ ᱮᱫᱟ
ᱫᱟᱜ ᱵᱟᱲᱟ ᱠᱮᱫᱟᱭ ᱱᱤᱛᱚᱜ ᱫᱚ ᱡᱤᱨᱟᱹᱣ ᱟᱠᱟᱫᱟ
ᱚ ᱛᱟᱦᱚᱞᱮ ᱦᱩᱲᱩ ᱨᱚᱦᱚᱭ ᱠᱚᱫᱚ
ᱦᱩᱲᱩ ᱨᱚᱦᱚᱭ ᱠᱚᱫᱚ ᱮᱦᱚᱵ ᱵᱟᱲᱟᱣ ᱠᱟᱱᱟᱞᱮ
ᱚ ᱟᱞᱮ ᱥᱮᱫ ᱦᱚᱸ ᱫᱟᱜ ᱫᱟᱭ ᱟᱞᱮ ᱥᱮᱫ ᱦᱚ ᱫᱟᱜ ᱮᱫᱟ ᱦᱚᱞᱟ ᱢᱟᱫᱷᱮᱨ ᱠᱷᱚᱡ ᱫᱚ ᱦᱩᱲᱩ ᱨᱚᱦᱚᱭ ᱫᱚ ᱟᱣᱨᱤ ᱡᱟᱜᱮ ᱢᱤᱫ ᱵᱟᱨ
ᱛᱟᱦᱚᱞᱮ ᱚᱲᱟᱜ ᱠᱚᱨᱮ ᱜᱮ ᱛᱟᱞᱮ
ᱪᱮᱫᱠᱟ ᱞᱟᱹᱭ ᱠᱮᱫᱟ
ᱚᱲᱟᱜ ᱠᱚᱨᱮ ᱜᱮ ᱛᱟᱞᱦᱮ
ᱦᱮᱸ ᱱᱤᱛᱳᱜ ᱫᱚ ᱚᱲᱟᱜ ᱨᱮᱜᱮ ᱛᱚᱵᱮ ᱦᱩᱲᱩ ᱨᱚᱦᱚᱭ ᱠᱚᱫᱚ ᱯᱮ ᱮᱦᱚᱵ ᱵᱟᱲᱟᱭᱮᱱᱟ
ᱵᱟᱞᱮ ᱮᱦᱚᱵ ᱠᱟᱱᱟ ᱟᱞᱮ ᱫᱚ
ᱟᱞᱮ ᱥᱮᱫ ᱫᱚᱞᱮ ᱮᱦᱚᱵ ᱠᱟᱱᱟ ᱵᱟᱨᱯᱮ ᱫᱤᱱ ᱞᱟᱦᱟ ᱠᱷᱚᱡ
ᱛᱟᱦᱚᱞᱮ ᱟᱯᱮᱥᱮᱫ ᱫᱚ ᱦᱩᱞ ᱢᱟᱦᱟ ᱫᱚ ᱢᱟᱱᱟᱣ ᱜᱮᱭᱟ ᱠᱚ ᱥᱮ ᱵᱟᱝ
ᱪᱮ ᱚᱱᱟ ᱦᱩᱞ ᱢᱟᱦᱟ
ᱦᱮᱸ
ᱢᱟᱱᱟᱣ ᱜᱮᱭᱟᱞᱮ ᱦᱩᱞ ᱢᱟᱦᱟ ᱛᱚ ᱛᱟᱵᱱᱟ ᱛᱤᱨᱤᱥᱮ ᱡᱩᱱ ᱯᱩᱨᱟᱹ ᱞᱮ ᱢᱟᱱᱟᱣ ᱠᱮᱫᱼᱟ ᱟᱯᱮ ᱚᱱᱛᱮ
ᱟᱞᱮ ᱥᱮᱜ ᱱᱟᱛᱮ ᱢᱟᱱᱟᱣ ᱜᱮᱭᱟᱞᱮ ᱢᱚᱸᱡᱽ ᱜᱮ ᱟᱨ ᱦᱩᱞ ᱢᱟᱦᱟ ᱫᱚ ᱦᱮᱸ ᱢᱟᱱᱟᱣ ᱫᱚ ᱡᱟᱹᱨᱩᱲ ᱠᱟᱱ ᱜᱮᱭᱟ ᱦᱩᱞ ᱢᱟᱦᱟ ᱟᱪᱪᱷᱟ ᱟᱯᱮ ᱥᱮᱫ ᱫᱚ ᱛᱤᱱᱟᱹᱜ ᱫᱤᱱ ᱥᱚᱨᱦᱟᱭ ᱦᱩᱭᱩᱜᱼᱟ
ᱚ ᱟᱹᱰᱤ ᱱᱟᱯᱟᱭ ᱠᱩᱠᱞᱤᱢ ᱫᱚᱦᱚ ᱠᱮᱜᱼᱟ ᱥᱚᱨᱦᱟᱭ ᱤᱫᱤ ᱠᱟᱛᱮᱜ ᱟᱫᱚ ᱮᱱᱛᱮ ᱥᱚᱦᱨᱟᱭ ᱫᱚ ᱟᱵᱚ ᱥᱟᱱᱛᱟᱲ ᱦᱚᱯᱚᱱᱟᱜ ᱡᱚᱛᱚ ᱠᱷᱚᱱᱟᱜ ᱢᱟᱨᱟᱝ ᱯᱚᱨᱚᱵᱽ ᱠᱟᱱ ᱛᱟᱵᱚᱱᱟ ᱛᱚᱵᱮ ᱥᱚᱨᱦᱟᱭ ᱫᱚ ᱟᱞᱮ ᱫᱚ ᱢᱚᱬᱮ ᱫᱤᱱ ᱞᱮ ᱥᱚᱦᱨᱟᱭᱚᱜ ᱜᱮᱭᱟ ᱟᱯᱮ ᱫᱚ
ᱟᱞ ᱦᱚᱸ ᱢᱚᱬᱮ ᱫᱤᱧ ᱜᱮᱞᱮ ᱥᱚᱨᱦᱟᱭ ᱚᱜ-ᱟ
ᱚ
ᱟᱯᱮ ᱫᱚ ᱚᱠᱟ ᱪᱟᱫᱳ ᱯᱮ ᱥᱚᱨᱦᱟᱭᱚᱜᱼᱟ
ᱟᱞᱮ ᱫᱚ ᱯᱚᱸᱪᱤᱥᱮ ᱯᱳᱥ ᱫᱚ ᱥᱚᱨᱦᱟᱭ ᱞᱮ ᱩᱢ-ᱟ ᱟᱨ
ᱟᱞᱮ ᱦᱚᱸ ᱚᱱᱠᱟᱜᱮ ᱟᱯᱮ ᱞᱮᱠᱟ ᱯᱚᱸᱪᱤᱥᱮ ᱥᱚᱨᱦᱟᱭ ᱮᱦᱚᱵᱚᱜ-ᱟ
ᱚ ᱟᱯᱮ ᱫᱚ ᱛᱚᱵᱮ ᱚᱠᱟ ᱞᱮᱠᱟ ᱯᱮ ᱥᱚᱨᱦᱟᱭᱚᱜᱼᱟ ᱛᱤᱱᱟᱹᱜ ᱫᱤᱱ ᱯᱮ ᱥᱚᱨᱦᱟᱭᱚᱜᱼᱟ ᱚᱠᱟ ᱞᱮᱠᱟ
ᱟᱞᱮ ᱫᱚ ᱢᱚᱲᱮ ᱢᱟᱦᱟ ᱥᱚᱨᱦᱟᱭ ᱫᱚ ᱯᱟᱹᱦᱤᱞ ᱫᱚ ᱩᱢ ᱢᱟᱦᱟ ᱫᱚᱥᱟᱨ ᱫᱚ ᱵᱚᱸᱜᱟᱱ ᱢᱟᱦᱟ ᱛᱮᱥᱟᱨ ᱠᱷᱩᱱᱴᱟᱹᱣ ᱢᱟᱦᱟ ᱟᱨ ᱛᱟᱨ ᱯᱚᱨᱮ ᱪᱟᱞᱮ ᱢᱟᱦᱟ
ᱦᱩᱸ
ᱟᱨ ᱟᱯ ᱥᱮᱫ ᱫᱚ ᱢᱟᱜ ᱢᱚᱬᱮ ᱦᱩᱭᱩᱜ ᱜᱮᱭᱟ ᱥᱮ ᱵᱟᱝ
ᱟᱞᱮ ᱥᱮᱫ ᱫᱚ ᱦᱟᱸᱜ ᱢᱟᱜ ᱢᱚᱬᱮ ᱫᱚ ᱵᱟᱝ ᱦᱩᱭᱩᱜᱼᱟ ᱚᱱᱟ ᱥᱚᱨᱦᱟᱭ ᱜᱮ ᱟᱨ ᱵᱟᱦᱟ ᱠᱚ
ᱟᱞᱮ ᱦᱚᱸ ᱡᱟᱦᱟᱢ ᱞᱟᱹᱭᱠᱮᱜᱼᱟ ᱥᱚᱨᱦᱟᱭ ᱟᱞᱮ ᱦᱚᱸ ᱚᱱᱠᱟᱜᱮ ᱢᱚᱬᱮ ᱫᱤᱱ ᱞᱮ ᱥᱚᱨᱦᱟᱭᱚᱜᱼᱟ ᱯᱨᱚᱛᱷᱚᱢ ᱫᱚ ᱩᱢ ᱢᱟᱦᱟ ᱮᱱ ᱦᱤᱞᱳᱜ ᱫᱚ ᱛᱳᱯᱚ ᱥᱟᱯᱟ ᱩᱢ ᱯᱷᱟᱨᱪᱟ ᱠᱚᱛᱮ ᱜᱚᱰ ᱵᱚᱸᱜᱟ ᱞᱮ ᱪᱟᱞᱟᱜ-ᱟ ᱠᱚᱲᱟ ᱠᱚᱫᱚ ᱚᱸᱰᱮ ᱵᱚᱸᱜᱟ ᱵᱩᱨᱩ ᱠᱟᱛᱮᱜ ᱜᱟᱹᱭ ᱰᱟᱝᱜᱟᱨᱟ ᱠᱚ ᱤᱫᱤ ᱠᱚᱣᱟ ᱡᱮ ᱵᱤᱞᱤ ᱠᱚ ᱞᱮᱵᱮᱫ ᱩᱪᱩ ᱠᱩᱣᱟ ᱡᱟᱦᱟᱸᱭ ᱨᱮᱱ ᱰᱟᱝᱜᱟᱨᱟᱭ ᱞᱮᱵᱮᱫᱟ ᱵᱤᱞᱤ ᱩᱱᱤ ᱫᱚ ᱞᱮᱠᱷᱟ ᱦᱚᱲᱮᱢ ᱚ ᱢᱚᱬᱮ ᱦᱚᱲ ᱡᱟᱦᱟᱸᱭ ᱢᱮᱱᱟᱜ ᱠᱚᱫᱚ ᱟᱵᱩ ᱟᱛᱩ ᱨᱮᱠᱚ ᱛᱟᱦᱮᱱ ᱢᱟᱺᱡᱷᱤ ᱦᱟᱲᱟᱢ ᱡᱚᱜᱽ ᱢᱟᱺᱡᱷᱤ ᱜᱚᱰᱮᱛ ᱩᱱᱠᱩ ᱚᱲᱟᱜ ᱠᱚ ᱟᱥᱮᱱᱤᱭᱟ
ᱚ ᱟᱪᱪᱷᱟ ᱟᱨ ᱠᱷᱩᱱᱴᱟᱹᱣ ᱢᱟᱦᱟ ᱨᱮᱫᱚ ᱚᱠᱟᱞᱮᱠᱟ ᱟᱯᱮᱥᱮ ᱫᱚ ᱠᱷᱩᱱᱴᱟᱹᱣ ᱢᱟᱦᱟ ᱫᱚ ᱦᱩᱭᱩᱜ-ᱟ?
ᱠᱷᱩᱱᱴᱟᱹᱣ ᱢᱟᱦᱟ ᱦᱚᱸ ᱟᱹᱰᱤ ᱡᱟᱸᱠ ᱡᱚᱢᱚᱠ ᱟᱛᱮᱞᱮ ᱢᱟᱱᱟᱣ ᱜᱮᱭᱟ ᱮᱸ ᱪᱷᱟᱴᱠᱟ ᱨᱮ ᱜᱟᱹᱭ ᱰᱟᱝᱜᱨᱟ ᱞᱮ ᱠᱷᱩᱱᱴᱟᱹᱣ ᱠᱚᱣᱟ ᱟᱨ ᱪᱟᱨᱦᱟᱣ ᱠᱚᱣᱟᱞᱮ
ᱚ ᱟᱪᱪᱷᱟ ᱟᱞᱮᱥᱮᱫ ᱫᱚ ᱦᱟᱸᱜ ᱠᱷᱩᱱᱴᱟᱹᱣ ᱢᱟᱦᱟ ᱫᱚ ᱩᱱᱟᱹᱜ ᱡᱟᱠ ᱡᱚᱢᱚᱠ ᱫᱚ ᱚᱱᱠᱟ ᱫᱚ ᱵᱟᱝ ᱦᱩᱭᱩᱜ-ᱟ ᱟᱯᱮ ᱞᱮᱠᱟ ᱫᱚ
ᱦ
ᱟᱞᱮᱥᱮᱫ ᱫᱚ ᱵᱟᱝ ᱢᱟᱱᱟᱣ ᱟᱹᱜᱩ ᱠᱟᱱᱟ ᱛᱚ ᱟᱫᱚ ᱚᱱᱟᱛᱮ ᱚᱱᱠᱟ ᱫᱚ ᱵᱟᱝ ᱦᱩᱭᱩᱜ ᱜᱮᱭᱟ,
ᱚ ᱠᱷᱩᱱᱴᱟᱹᱣ ᱢᱟᱦᱟ ᱚᱱᱟ ᱫᱚᱥᱟᱨ ᱦᱤᱞᱟᱹᱜ ᱫᱚ ᱡᱟᱹᱞᱤ ᱢᱟᱦᱟ
ᱦᱩᱸ ᱟᱨ ᱵᱟᱦᱟ ᱫᱚ ᱛᱤᱱᱟᱹᱜ ᱫᱤᱱ ᱛᱟᱦᱚᱞᱮ
ᱵᱟᱦᱟ ᱫᱚ ᱦᱟᱸᱜ ᱯᱮ ᱫᱤᱱ ᱟᱞᱮ ᱥᱮᱫᱚ ᱵᱟᱦᱟ ᱵᱚᱸᱜᱟ ᱫᱚᱞᱮ ᱢᱟᱱᱟᱣ ᱜᱮᱭᱟ ᱯᱚᱨᱛᱷᱚᱢ ᱦᱤᱞᱳᱜ ᱫᱚ ᱩᱢ ᱢᱟᱦᱟ ᱛᱟᱨ ᱥᱟᱹᱨᱫᱤ ᱢᱟᱦᱟ ᱛᱟᱨᱯᱚᱫᱮ ᱢᱟᱦᱟ ᱟᱨᱠᱤ
ᱟᱞᱮ ᱥᱮᱫ ᱫᱚ ᱵᱟᱨ ᱫᱤᱱ ᱦᱩᱭᱩᱜ-ᱟ ᱩᱢ ᱢᱟᱦᱟ ᱟᱨ ᱥᱟᱹᱨᱫᱤ ᱢᱟᱦᱟ
ᱚ ᱩᱢ ᱢᱟᱦᱟ ᱦᱤᱞᱚᱜ ᱫᱟ ᱛᱚᱵᱮ ᱪᱮᱫ ᱠᱚᱯᱮ ᱪᱤᱠᱟᱭ ᱜᱮᱭᱟ
ᱩᱢ ᱢᱟᱦᱟ ᱦᱤᱞᱳᱜ ᱫᱚ ᱚᱲᱟᱜ ᱨᱟᱪᱟ ᱠᱚ ᱜᱮᱡ ᱜᱩᱨᱤᱡ ᱩᱢ ᱥᱟᱯᱟ ᱠᱤᱪᱨᱤᱡ ᱠᱚ ᱥᱟᱯᱟ ᱟᱨ ᱩᱢ ᱢᱟᱦᱟ ᱦᱤᱞᱳᱜ ᱫᱚ ᱱᱟ ᱡᱟᱦᱮᱨ ᱠᱚ ᱫᱟᱵᱟ ᱦᱟᱸᱝ ᱟᱛᱩ ᱨᱮᱱ ᱡᱟᱦᱟᱸᱭ ᱠᱚᱲᱟ ᱜᱤᱫᱽᱨᱟᱹ ᱠᱚ ᱢᱮᱱᱟᱜ ᱠᱚᱣᱟ ᱩᱱᱠᱩ ᱡᱟᱦᱮᱨ ᱫᱟᱵ ᱠᱚ ᱪᱟᱞᱟᱜ-ᱟ ᱩᱢ ᱢᱟᱦᱟ ᱦᱤᱞᱳᱜ ᱫᱚ ᱟᱨ ᱥᱟᱹᱛ ᱥᱟᱹᱨᱫᱤ ᱢᱟᱦᱟ ᱥᱮ ᱵᱚᱸᱜᱟᱱ ᱢᱟᱦᱟ ᱩᱱ ᱦᱤᱞᱳᱜ ᱫᱚ ᱡᱟᱦᱮᱨ ᱨᱮᱦᱟᱸᱜ ᱱᱟᱭᱠᱤ ᱮᱱᱮᱡ ᱮᱱᱮᱡ ᱛᱮᱦᱟᱸ ᱤᱫᱤ ᱦᱩᱭᱩᱜ-ᱟ ᱡᱟᱦᱮᱨ ᱛᱮ ᱚᱸᱰᱮᱜᱮ ᱥᱟᱱᱟᱢ ᱟᱛᱩ ᱨᱮᱱ ᱦᱚᱲ ᱠᱩ ᱪᱟᱞᱟᱜ-ᱟ ᱚᱸᱰᱮ ᱵᱚᱸᱜᱟ ᱵᱩᱨᱩ ᱦᱩᱭᱩᱜ-ᱟ, ᱵᱚᱸᱜᱟ ᱵᱩᱨᱩ ᱥᱟᱹᱛ ᱠᱟᱛᱮᱫ ᱫᱚ ᱡᱟᱦᱟᱸ ᱥᱩᱲᱟᱹ ᱠᱩ ᱤᱥᱤᱱᱟ ᱚᱱᱟ ᱡᱚᱢ ᱦᱩᱭᱩᱜ-ᱟ ᱛᱟᱨᱯᱚᱨᱮ ᱟᱨᱦᱚᱸ ᱟᱹᱭᱩᱵ ᱵᱮᱞᱟ ᱦᱩᱭ ᱞᱮᱱ ᱠᱷᱟᱱ ᱫᱚ ᱟᱨᱦᱚᱸ ᱱᱟᱭᱠᱤ ᱮᱱᱮᱡ ᱠᱟᱛᱮ ᱛᱮᱫ ᱟᱹᱜᱩᱭ ᱦᱩᱭᱩᱜ-ᱟ ᱜᱚᱴᱟ ᱟᱛᱩ ᱟᱛᱩ ᱡᱟᱦᱟᱸ ᱪᱷᱟᱴᱠᱟ ᱨᱮ ᱡᱟᱸᱜᱟ ᱟᱹᱨᱩᱵ ᱠᱟᱛᱮᱫ ᱟ ᱥᱟᱨ ᱡᱚᱢ ᱵᱟᱦᱟ ᱠᱩ ᱮᱢᱚᱜ ᱟᱭ ᱟᱫᱚ ᱢᱩᱪᱟᱹᱫ ᱨᱮᱫᱚ ᱱᱟᱭᱠᱤ ᱚᱲᱟᱜ ᱤᱫᱤ ᱩᱴᱚ ᱠᱟᱭ ᱦᱩᱭᱩᱜ-ᱟ ᱱᱟᱭᱠᱤ ᱮᱱᱮᱡ ᱥᱤᱨᱤᱧ ᱟᱛᱮ
ᱟᱞᱮ ᱦᱚᱸ ᱡᱟᱦᱟᱸ ᱟᱢ ᱡᱟᱦᱟᱸᱢ ᱞᱟᱹᱭ ᱠᱮᱫᱟ ᱩᱢ ᱢᱟᱦᱟ ᱟᱨ ᱥᱟᱹᱨᱫᱤ ᱢᱟᱦᱟ ᱚᱠᱟ ᱞᱮᱠᱟ ᱠᱩ ᱚᱠᱟᱞᱮᱠᱟᱯᱮ ᱢᱟᱱᱟᱣᱮᱫᱼᱟ ᱟᱞᱮ ᱦᱚᱸ ᱚᱱᱠᱟᱜᱮ ᱢᱤᱫᱚᱜ ᱠᱟᱱ ᱛᱟᱵᱚᱣᱟ ᱟᱨᱠᱤ ᱟᱞᱮ ᱦᱚᱸ ᱚ ᱢᱟ ᱦᱤᱞᱳᱜ ᱫᱚ ᱠᱚᱲᱟ ᱦᱚᱯᱚᱱ ᱠᱚᱫᱚ ᱡᱟᱦᱮᱨ ᱫᱟᱜ ᱠᱚ ᱪᱟᱞᱟᱜᱼᱟ ᱡᱟᱦᱮᱨ ᱠᱚ ᱛᱟᱵᱟ ᱡᱟᱦᱮᱨ ᱥᱟᱹᱲᱤᱢ ᱟᱨ ᱥᱟᱹᱨᱫᱤ ᱢᱟᱸᱦᱟ ᱫᱚ ᱱᱟᱭᱠᱮ ᱵᱟᱵᱟ ᱱᱟᱭᱠᱮ ᱚᱲᱟᱜ ᱠᱚ ᱮᱱᱮᱡ ᱮᱱᱮᱡ ᱛᱮ ᱠᱚ ᱤᱫᱤᱭᱮᱭᱟ ᱡᱟᱦᱮᱨ ᱜᱚᱲ ᱛᱮ ᱫᱮ ᱵᱚᱸᱜᱟ ᱵᱩᱨᱩ ᱠᱟᱛᱮᱫ ᱥᱳᱲᱮ ᱠᱚᱠᱚ ᱤᱥᱤᱱᱟ ᱚᱱᱟ ᱜᱮᱠᱚ ᱡᱚᱢ ᱦᱟᱹᱴᱤᱧᱟ ᱟᱵᱟᱨ ᱚᱱᱠᱟᱜᱮ ᱮᱱᱮᱡ ᱮᱱᱮᱡ ᱛᱮᱠᱚ ᱟᱹᱜᱩᱭᱮᱭᱟ ᱟᱨ ᱪᱷᱟᱴᱠᱟ ᱨᱮ ᱡᱟᱸᱜᱟ ᱠᱚ ᱟᱹᱨᱩᱵᱮᱭᱟ ᱛᱤᱨᱞᱟᱹ ᱦᱚᱯᱚᱱ ᱠᱚ ᱟᱨ ᱵᱟᱦᱟ ᱠᱚᱭ ᱮᱢᱟ ᱠᱚᱣᱟ ᱟᱨᱠᱤ
ᱦᱮᱸ
ᱚᱱᱠᱟᱜᱮ ᱵᱟᱦᱟ ᱫᱚ ᱢᱤᱫ ᱟᱠᱟᱱ ᱛᱟᱵᱚᱱᱟ᱾
ᱦᱩᱸ
ᱟᱨ ᱟᱯᱮ ᱥᱮᱫ ᱫᱚ ᱛᱟᱦᱚᱞᱮ ᱵᱤᱨ ᱵᱩᱨᱩ ᱢᱮᱱᱟᱜ-ᱟ ᱥᱮ
ᱵᱤᱨ ᱵᱩᱨᱩ ᱦᱮᱸ ᱵᱤᱨ ᱵᱩᱨᱩ ᱢᱮᱱᱟᱜ ᱜᱮᱭᱟ ᱟᱞᱮᱥᱮᱫ ᱛᱚᱵᱮ ᱞᱟᱦᱟᱛᱮ ᱡᱟᱦᱟᱸ ᱵᱤᱨ ᱵᱩᱨᱩ ᱛᱟᱦᱮᱸ ᱠᱟᱱᱟ ᱢᱟᱨᱟᱝ ᱢᱟᱨᱟᱝ ᱛᱚᱵᱮ ᱩᱱᱟᱹᱜ ᱢᱟᱨᱟᱝ ᱵᱤᱨ ᱫᱚ ᱱᱤᱛᱚᱜ ᱫᱚ ᱵᱟᱹᱱᱩᱜ ᱠᱟᱜᱼᱟ ᱟᱨ ᱵᱩᱨᱩ ᱦᱚᱸ ᱢᱮᱱᱟᱜ ᱜᱮᱭᱟ ᱱᱟᱹᱭ ᱢᱮᱱᱟᱜ ᱜᱮᱭᱟ᱾ ᱟᱯᱮ ᱥᱮᱫ ᱫᱚ ᱵᱤᱨ ᱵᱩᱨᱩ ᱠᱚᱫᱚ ᱢᱮᱱᱟᱜᱼᱟ ᱥᱮ ᱵᱟᱝ?
ᱟᱞᱮ ᱥᱮᱫ ᱫᱚ ᱵᱤᱨ ᱦᱚᱸ ᱵᱟᱹᱱᱩᱜᱼᱟ ᱵᱩᱨᱩ ᱦᱚᱸ ᱵᱟᱹᱱᱩᱜ ᱠᱟᱫᱟ ᱟᱞᱮ ᱥᱮᱫ ᱫᱚ ᱜᱚᱴᱟ ᱢᱟᱴ ᱜᱮ ᱥᱚᱢᱟᱱ ᱟᱨ ᱵᱤᱨ ᱦᱚᱸ ᱵᱟᱹᱱᱩᱜ ᱠᱟᱫᱟ᱾ ᱟᱨ ᱥᱟᱨᱡᱚᱢ ᱫᱟᱨᱮ ᱠᱚᱦᱚᱸ ᱟᱞᱮ ᱥᱮᱫ ᱫᱚ ᱵᱟᱹᱱᱩᱜ ᱠᱚᱜᱼᱟ ᱥᱟᱨᱡᱚᱢ ᱢᱟᱛᱠᱚᱢ ᱢᱩᱨᱩᱫ ᱫᱟᱨᱮ ᱚᱱᱟ ᱠᱚᱫᱚ ᱟᱞᱮ ᱥᱮᱫ ᱫᱚ ᱵᱟᱹᱱᱩᱜᱼᱟ᱾
ᱦᱚᱸ ᱦᱟᱯᱮ ᱟᱞᱮ ᱥᱮᱫ ᱫᱚ ᱢᱮᱱᱟᱜ ᱜᱮᱭᱟ ᱡᱟᱦᱟᱸ ᱞᱟᱦᱟ ᱛᱮ ᱵᱤᱨ ᱛᱟᱦᱮᱸ ᱠᱟᱱᱟ ᱟᱫᱚ ᱱᱮᱛᱟᱨ ᱫᱚ ᱠᱷᱮᱛ ᱠᱚᱠᱚ ᱵᱮᱱᱟᱣ ᱠᱮᱫ ᱛᱮ ᱵᱟᱹᱭ ᱵᱟᱹᱭᱛᱮ ᱵᱤᱨ ᱠᱚᱠᱚ ᱢᱟᱜ ᱚᱡᱟᱹᱲᱮᱜᱼᱟ᱾ ᱚᱲᱟᱜ ᱛᱟᱦᱮᱱ ᱚᱲᱟᱜ ᱠᱚ ᱠᱟᱹᱨᱠᱷᱟᱱᱟ ᱠᱚᱠᱚ ᱵᱮᱱᱟᱣ ᱮᱫ ᱛᱮ ᱱᱟᱛᱮ ᱵᱤᱨ ᱵᱩᱨᱩ ᱫᱚ ᱩᱡᱟᱹᱲᱚᱜ ᱠᱟᱱᱟ ᱟᱨ ᱠᱤ ᱛᱚᱵᱮ ᱟᱞᱥᱮᱫ ᱢᱟ ᱵᱩᱨᱩ ᱨᱮ ᱛᱤᱨᱤᱞ ᱛᱟᱨᱩᱵ ᱵᱤᱞᱮ ᱠᱚ ᱧᱟᱢᱚᱜ ᱜᱮᱭᱟ ᱵᱟᱹᱨᱩ ᱵᱤᱞᱤ ᱠᱚ ᱛᱚᱵᱮᱢ ᱡᱚᱢ ᱵᱟᱲᱟᱣ ᱠᱟᱜᱼᱟ ᱥᱮ ᱵᱟᱝ ᱛᱚᱵᱮ
ᱵᱟᱹᱧ ᱡᱚᱢ ᱫᱚ ᱵᱟᱹᱧ ᱡᱚᱢ ᱠᱟᱫᱟ ᱟᱸᱡᱚᱢ ᱠᱟᱹᱫᱟᱹᱧ ᱚᱱᱟ ᱠᱚ ᱧᱩᱛᱩᱢ ᱫᱚ ᱟᱫᱚ ᱡᱚᱢ ᱫᱚ ᱵᱟᱝ ᱦᱩᱭ ᱟᱠᱟᱱᱟ᱾
ᱟᱹᱰᱤ ᱥᱤᱵᱤᱞ ᱜᱮᱭᱟ ᱡᱚᱢ ᱞᱮᱠᱷᱟᱡ ᱟᱨᱠᱤ
ᱡᱟᱦᱟᱸᱛᱤᱥ ᱦᱟᱸᱜ ᱡᱚᱢ ᱦᱩᱭᱩᱜᱼᱟ᱾ ᱟᱞᱮ ᱥᱮᱫ ᱫᱚ ᱵᱟᱹᱱᱩᱜ ᱟᱛᱚ ᱡᱩᱫᱤ ᱛᱟᱦᱮᱱ ᱠᱷᱟᱡ ᱫᱚ ᱟᱞᱮ ᱦᱟᱱᱮ ᱡᱚᱢ ᱵᱟᱲᱟ ᱜᱮᱭᱟ
ᱦ ᱟᱯᱮ ᱵᱩᱨᱩ ᱠᱚᱨᱮ ᱫᱚᱢ ᱫᱮᱡ ᱵᱟᱲᱟ ᱟᱠᱟᱱᱟ ᱥᱮ ᱵᱟᱝ
ᱵᱩᱨᱩ ᱠᱚᱨᱮ ᱫᱚ ᱪᱟᱞᱟᱣ ᱫᱮᱡᱽ ᱵᱟᱲᱟ ᱠᱟᱱ ᱜᱤᱭᱟᱹᱧ ᱩᱱᱟᱹᱜ ᱞᱟᱹᱴᱩ ᱵᱩᱨᱩ ᱫᱚ ᱵᱟᱝ ᱠᱟᱹᱴᱤᱡ ᱠᱟᱹᱴᱤᱡ
ᱚ ᱛᱚ ᱫᱮᱡᱽ ᱠᱟᱛᱮᱫ ᱪᱮᱫ ᱞᱮᱠᱟᱢ ᱟᱴᱠᱟᱨ ᱠᱟᱜᱼᱟ᱾
ᱫᱮᱡ ᱠᱟᱛᱮᱫ ᱫᱚ ᱤᱧᱫᱚ ᱢᱚᱸᱡᱽ ᱜᱤᱧ ᱵᱩᱡᱷᱟᱹᱣ ᱠᱮᱫᱟ ᱵᱩᱨᱩᱨᱮᱢ ᱫᱮᱡ ᱞᱮᱱ ᱠᱷᱟᱡ ᱡᱚ ᱞᱟᱛᱟᱨ ᱨᱮᱱᱟᱜ ᱡᱚᱛᱚ ᱡᱤᱱᱤᱥ ᱧᱟᱢ ᱧᱮᱞ ᱧᱟᱢᱚᱜᱼᱟ᱾ ᱛᱚ ᱟᱫᱚ ᱢᱚᱡᱽ ᱜᱮ ᱧᱮᱞᱚᱜᱼᱟ ᱠᱟᱹᱴᱤᱡ ᱠᱟᱹᱴᱤᱡ ᱧᱮᱞᱚᱜᱼᱟ ᱟᱨ ᱥᱟᱺᱜᱤᱧ ᱨᱮᱱᱟᱜ ᱡᱚᱛᱚ ᱡᱤᱱᱤᱥ ᱮᱢ ᱧᱮᱞ ᱧᱟᱢᱟ ᱟᱫᱚ ᱢᱚᱡᱽ ᱜᱮ ᱟᱹᱭᱠᱟᱹᱣ ᱵᱩᱨᱩ ᱨᱮ ᱫᱮᱡ ᱠᱟᱛᱮ ᱥᱮ? ᱫᱷᱤᱨᱤ ᱠᱚ ᱛᱟᱦᱮᱱᱟ ᱚᱱᱟ ᱫᱷᱤᱨᱤ ᱠᱚᱦᱚᱸ ᱢᱚᱸᱡᱽ ᱜᱮ ᱧᱮᱞᱚᱜᱼᱟ ᱞᱟᱹᱴᱩ ᱞᱟᱹᱴᱩ ᱟᱫᱚ ᱢᱚᱡᱽ ᱜᱮ ᱟᱹᱭᱠᱟᱹᱜᱼᱟ ᱚᱱᱟ ᱵᱩᱨᱩ ᱨᱮ ᱪᱟᱞᱟᱣ ᱠᱟᱛᱮᱫ ᱫᱚ ᱟᱨ ᱟᱞᱮ ᱥᱮᱫ ᱠᱷᱚᱱ ᱫᱚ ᱵᱩᱨᱩ ᱡᱚᱢ ᱫᱚ ᱵᱚᱞᱮ ᱢᱚᱡᱽ ᱜᱮᱭᱟ ᱟᱞᱮ ᱫᱚ ᱚᱱᱠᱟᱱᱟᱜ ᱫᱤᱥᱚᱢ ᱫᱚ ᱵᱟᱞᱮ ᱧᱮᱞ ᱵᱟᱲᱟ ᱠᱟᱫᱟ ᱟᱫᱚ ᱧᱮᱞ ᱞᱮᱠᱷᱟᱡ ᱫᱚ ᱢᱚᱸᱡᱽ ᱜᱮ ᱟᱹᱭᱠᱟᱹᱜᱼᱟ ᱩᱱᱟᱹᱜ ᱢᱚᱸᱡᱽ ᱫᱤᱥᱚᱢ ᱢᱮᱱᱟᱜ ᱟᱠᱟᱫᱟ ᱛᱟ
ᱛᱚ ᱟᱯᱮ ᱥᱮᱫ ᱫᱚ ᱱᱟᱹᱭ ᱠᱚ ᱵᱟᱱᱩᱜᱼᱟ᱾
ᱟᱞᱮ ᱥᱮᱫ ᱫᱚ ᱱᱟᱹᱭ ᱦᱚᱸ ᱵᱟᱹᱱᱩᱜ ᱟᱠᱟᱫᱟ ᱜᱟᱰᱟ ᱦᱚᱸ ᱵᱟᱹᱱᱩᱜᱼᱟ
ᱟᱞᱮ ᱥᱮᱫ ᱫᱚ ᱚᱱᱟ ᱠᱚ ᱡᱚᱛᱚ ᱢᱮᱱᱟᱜ ᱟᱠᱟᱫ ᱱᱟᱹᱭ ᱠᱚ ᱜᱟᱰᱟ ᱠᱚ ᱵᱤᱨ ᱠᱚ ᱵᱤᱨ ᱨᱮᱫᱚ ᱱᱟᱱᱟ ᱦᱩᱱᱟᱹᱨ ᱡᱤᱭᱟᱹᱞᱤ ᱠᱚᱠᱚ ᱧᱮᱞᱚᱜ ᱜᱮᱭᱟ ᱠᱩᱞᱟᱹᱭ ᱠᱚ
ᱚᱻ
ᱟᱨ ᱛᱩᱭᱩ ᱠᱚ ᱠᱤᱠᱲᱤ ᱠᱚ ᱟᱵᱟᱨ ᱱᱟᱱᱟ ᱦᱩᱱᱟᱨ ᱪᱮᱬᱮ ᱪᱩᱯᱲᱩᱡ
ᱦᱮᱸ ᱟᱫᱚ ᱱᱩᱠᱩ ᱫᱚ ᱡᱟᱦᱟᱸ ᱵᱤᱨ ᱥᱮᱫ ᱵᱤᱨ ᱢᱮᱱᱟᱜᱼᱟ ᱥᱮ ᱚᱱᱛᱮ ᱨᱮᱜᱮ ᱱᱩᱠᱩ ᱫᱚᱠᱚ ᱛᱟᱦᱮᱱᱟ ᱛᱚ ᱟᱫᱚ ᱟᱞᱮ ᱥᱮᱫ ᱥᱮ ᱵᱤᱨ ᱠᱚᱫᱚ ᱵᱟᱹᱱᱩᱜ ᱟᱠᱟᱫᱟ ᱚᱱᱟ ᱤᱭᱟᱹᱛᱮ ᱠᱚᱢ ᱜᱮᱭᱟ ᱟᱵᱚᱣᱟᱜ ᱞᱟᱥᱮᱫ ᱫᱚ
ᱚᱸ
ᱚᱱᱟ ᱤᱭᱟᱹᱛᱮ ᱟᱨ ᱟᱞᱮ ᱥᱮᱫ ᱫᱚ ᱠᱩᱧ ᱠᱚᱦᱚᱸ ᱟᱹᱰᱤ ᱠᱚᱢ ᱜᱮ ᱢᱮᱱᱟᱜᱼᱟ ᱠᱩᱧ ᱠᱚ ᱡᱟᱹᱥᱛᱤ ᱵᱟᱹᱱᱩᱜ ᱟᱠᱟᱫᱟ
ᱚᱸ ᱟᱨ ᱛᱚᱵᱮ ᱚᱲᱟᱜ ᱠᱚᱨᱮ ᱫᱚ ᱪᱤᱞᱤ ᱠᱚ ᱡᱤᱭᱟᱹᱞᱤ ᱠᱚᱯᱮ ᱟᱹᱥᱩᱞ ᱵᱟᱲᱟ ᱠᱚᱜᱮᱭᱟ ᱟᱯᱮ ᱥᱮᱫ ᱫᱚ?
ᱚᱨᱟᱜ ᱠᱚᱨᱮ ᱫᱚ ᱡᱤᱭᱟᱹᱞᱤ ᱫᱚ ᱰᱟᱝᱨᱟ ᱢᱮᱨᱚᱢ ᱥᱩᱠᱨᱤ ᱜᱮᱰᱮ ᱢᱮᱱᱟᱜ ᱠᱚᱣᱟ ᱥᱤᱢ ᱢᱮᱱᱟᱜ ᱠᱚᱣᱟ
ᱚᱸ
ᱩᱱᱠᱩ ᱜᱮ
ᱟᱨ ᱚᱝᱠᱟᱱ ᱡᱤᱭᱟᱹᱞᱤ ᱡᱮ ᱢᱮᱱᱟᱜ ᱠᱚᱣᱟ ᱡᱮ ᱞᱟᱦᱟ ᱛᱮᱯᱮ ᱟᱹᱥᱩᱞᱮᱫ ᱠᱚ ᱛᱟᱦᱮᱱᱟ ᱟᱨ ᱱᱤᱛᱚᱜ ᱫᱚ ᱵᱟᱯᱮ ᱟᱹᱥᱩᱞᱮᱫ ᱠᱚᱣᱟ᱾
ᱚᱱᱠᱟᱱ ᱡᱤᱭᱟᱹᱞᱤ ᱫᱚ ᱵᱟᱹᱱᱩᱜ ᱠᱚᱣᱟ
ᱦᱩᱸ
ᱟᱨ ᱞᱟᱦᱟᱛᱮ ᱞᱟᱦᱟ ᱛᱮᱫᱚ ᱟᱹᱥᱩᱞᱮᱫ ᱠᱚ ᱛᱟᱦᱮᱱᱟ ᱩᱱᱠᱩ ᱵᱷᱤᱰᱤ ᱠᱤᱱᱛᱩ ᱱᱤᱛᱚᱜ ᱫᱚ ᱵᱷᱤᱰᱤ ᱫᱚ ᱵᱟᱠᱚ ᱧᱮᱞᱚᱜ ᱠᱟᱱᱟ ᱠᱚᱢ ᱜᱮᱭᱟ ᱠᱚ
ᱟᱞᱮ ᱦᱚᱸ ᱚᱱᱠᱟᱜᱮ ᱜᱟᱹᱭ ᱰᱟᱝᱨᱟ ᱢᱟ ᱢᱮᱱᱟᱜ ᱠᱚᱜᱮ ᱟᱵᱚᱢ ᱢᱟ ᱰᱟᱝᱨᱟ ᱛᱮᱜᱮ ᱵᱚᱱ ᱪᱟᱥᱟ
ᱦᱩᱸ
ᱟᱨ ᱪᱟᱹᱥᱤ ᱦᱚᱯᱚᱱ ᱟᱨ ᱢᱮᱨᱚᱢ ᱵᱷᱤᱰᱤ ᱠᱚ ᱢᱮᱱᱟᱜᱼᱟ ᱵᱷᱤᱰᱤ ᱫᱚ ᱛᱟᱦᱮᱸᱠᱟᱱᱟ ᱠᱚ ᱱᱤᱛᱳᱜ ᱫᱚ ᱵᱟᱹᱱᱩᱜ ᱠᱚᱣᱟ, ᱥᱤᱢ ᱥᱩᱠᱨᱤ ᱢᱮᱱᱟᱜ ᱠᱚᱣᱟ᱾
ᱴᱷᱤᱠ ᱜᱮᱭᱟ ᱛᱟᱦᱞᱮ ᱚᱠᱛᱚ ᱦᱩᱭᱱᱟ᱾
ᱴᱷᱤᱠ ᱜᱮᱭᱟ ᱟᱹᱰᱤ ᱥᱟᱨᱦᱟᱣ